ᱦᱟᱹᱞᱳ
ᱦᱮᱸ ᱦᱮᱞᱳ ᱜᱚᱝᱠᱮ ᱟᱸᱡᱚᱢᱚᱜ ᱠᱟᱱᱟ᱾
ᱦᱚᱸ ᱟᱸᱡᱚᱢᱚᱜ ᱠᱟᱱᱟ ᱞᱟᱹᱭᱵᱤᱱ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾
ᱦᱩᱸ
ᱦᱮᱸ ᱪᱮᱜ ᱵᱤᱱ ᱪᱤᱠᱟᱹ ᱵᱟᱲᱟᱭᱮᱫᱟ?
ᱚᱲᱟᱜ ᱠᱚᱨᱮ ᱜᱮ ᱦᱚᱜᱼᱚᱭ ᱢᱟᱴᱷ ᱥᱮᱜ ᱠᱷᱚᱱ ᱦᱮᱡ ᱠᱟᱛᱮ ᱟᱫᱚ ᱞᱤᱧ ᱧᱮᱞ ᱠᱮᱫᱟ ᱦᱟᱯᱮ ᱠᱟᱹᱴᱤᱡ ᱯᱷᱳᱱ ᱞᱮᱱᱜᱮ ᱚᱱᱮᱠᱚ᱾
ᱚᱸ ᱢᱟᱴᱷ ᱵᱚᱞᱛᱮ ᱫᱚ ᱚᱱᱟ ᱢᱟᱴᱷ ᱢᱮᱱᱫᱚ ᱢᱟᱱᱮ ᱠᱷᱮᱞ ᱢᱟᱴᱷ ᱵᱤᱱ ᱪᱟᱞᱟᱣ ᱞᱮᱱᱟ ᱥᱮ
ᱵᱟᱸ ᱵᱟᱸ ᱚᱱᱟ ᱠᱷᱮᱛ ᱢᱟᱴᱷ ᱟᱨᱠᱤ᱾ ᱫᱟᱜ ᱠᱚ ᱞᱟᱜᱟᱣ ᱠᱟᱱᱟ ᱛᱚ ᱚᱱᱟ ᱠᱚᱜᱮ ᱟᱨᱠᱤ᱾ ᱟᱲᱮ ᱠᱚ ᱠᱟᱹᱴᱤᱡ ᱵᱟᱹᱭᱜᱟᱹᱣ ᱵᱟᱲᱟ ᱦᱳᱭᱳᱜ ᱠᱟᱱ ᱛᱟᱦᱮᱸᱫ᱾ ᱟᱹᱵᱤᱱ ᱫᱚ ᱛᱟᱦᱞᱮ ᱪᱮᱫ ᱠᱚᱵᱤᱱ ᱪᱤᱠᱟᱹᱭᱫᱟ?
ᱟᱹᱞᱤᱧ ᱦᱚᱸ ᱱᱚᱜ ᱚᱭ ᱟᱛᱳ ᱥᱮᱜ ᱨᱤᱜᱤ ᱢᱮᱱᱟᱜ ᱠᱟᱜ ᱞᱤᱧᱟ ᱱᱚᱜᱼᱚᱭ ᱦᱚᱨ ᱥᱮᱫ ᱠᱚᱨᱮᱞᱤᱧ ᱛᱟᱲᱟᱢ ᱵᱟᱲᱟᱭ ᱫᱟᱞᱤᱧ᱾ ᱟᱛᱳᱫᱚ ᱵᱷᱟᱜᱮ ᱞᱮᱠᱟ ᱱᱮᱴᱳᱣᱟᱨᱠ ᱠᱚ ᱵᱟᱭ ᱧᱟᱢ ᱜᱮᱭᱟ ᱛᱚ᱾
ᱦᱩᱸ ᱟᱛᱳ ᱫᱚ ᱛᱟᱦᱞᱮ ᱚᱠᱟ ᱨᱮᱛᱟ ᱵᱤᱱ?
ᱟᱛᱳ ᱟᱛᱳ ᱢᱟ ᱟᱛᱳ ᱫᱚ ᱟᱫᱚ ᱢᱮᱱᱫᱚᱞᱤᱧ ᱢᱮᱱ ᱠᱮᱭᱟ ᱟᱫᱚ ᱢᱮᱱ ᱠᱟᱫ ᱫᱚᱠᱚ ᱪᱮᱛᱟ ᱟᱛᱳ ᱠᱚᱨᱮᱱᱟᱜ ᱧᱩᱛᱩᱢ ᱞᱟᱹᱭ ᱫᱚ ᱢᱟᱱᱟ ᱜᱮᱭᱟ ᱥᱮ ᱪᱮᱫ ᱮᱸᱦ᱾ ᱦᱮᱸ
ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱛᱚ ᱛᱟᱦᱚᱞᱮ?
ᱦᱮᱸ ᱵᱚᱞ ᱠᱚᱫᱚᱞᱤᱧ ᱠᱷᱮᱞ ᱵᱟᱲᱟᱭ ᱜᱮᱭᱟ ᱱᱚᱜᱼᱚᱭ ᱛᱚ ᱦᱚᱞᱟ ᱜᱮᱞᱤᱧ ᱠᱷᱮᱞ ᱞᱮᱫᱟ ᱫᱟᱜ ᱨᱮ᱾ ᱛᱟᱦᱮᱧ ᱠᱷᱟᱱ ᱜᱮ ᱢᱟᱸᱫᱟ ᱡᱚᱴᱟᱣ ᱠᱟᱫ ᱞᱤᱧᱟᱹ᱾
ᱟᱞᱚᱵᱤᱱ ᱞᱟᱹᱭᱟ ᱱᱚᱛᱷᱮ ᱦᱚᱸ ᱚᱱᱠᱟ ᱜᱮ ᱫᱟᱜ ᱚᱱᱟᱛᱮ ᱛᱩᱫ ᱦᱚᱸ ᱵᱟᱝ ᱦᱩᱭᱩᱜ ᱠᱟᱱᱟ ᱛᱟᱨᱟ ᱱᱟᱥᱮ ᱱᱟᱥᱮ ᱫᱟᱜ ᱫᱟᱭ ᱥᱮ
ᱦᱮᱸ ᱦᱳᱭ ᱱᱚᱜᱼᱚᱭ ᱛᱮᱦᱮᱧ ᱦᱚᱸ ᱫᱟᱜ ᱞᱮᱫ ᱛᱟᱦᱮᱸ ᱟᱭ ᱟᱞᱮ ᱱᱚᱛᱮ ᱫᱚ ᱠᱤᱪᱷᱩ ᱠᱷᱚᱱ ᱞᱟᱦᱟ ᱨᱮᱜᱮ᱾ ᱟᱫᱚ ᱟᱛᱳ ᱠᱷᱚᱱᱟᱜ ᱟᱸ ᱟᱞᱮ ᱟᱹᱛᱩ ᱨᱮᱱ ᱠᱤᱪᱷᱩ ᱠᱚᱲᱟ ᱠᱚ ᱵᱚᱞ ᱠᱷᱮᱞ ᱠᱚ ᱪᱟᱞᱟᱭᱱᱟᱠᱚ᱾ ᱮᱢ ᱠᱟᱫ ᱛᱟᱞᱮᱭᱟᱠᱚ ᱛᱚ᱾ ᱟᱫᱚ ᱤᱧᱫᱚ ᱠᱟᱹᱡ ᱫᱩᱨᱵᱚᱞ ᱜᱤᱧ ᱵᱩᱡᱷᱟᱹᱣᱮᱫ ᱛᱮ ᱵᱟᱹᱧ ᱪᱟᱞᱟᱣᱱᱟ᱾ ᱱᱟ ᱞᱟᱹᱭ ᱫᱚᱠᱚ ᱞᱟᱹᱭᱟᱫᱤᱧ ᱛᱟᱦᱮᱸᱫ᱾
ᱦᱩᱸ ᱱᱤᱡᱮ ᱦᱚᱸᱛᱚ ᱢᱟ ᱚᱱᱠᱟ ᱜᱮ ᱱᱚᱣᱟ ᱢᱟᱴᱷ ᱠᱷᱮᱛ ᱠᱷᱚᱱ ᱦᱮᱡ ᱠᱟᱛᱮ ᱟᱨᱦᱚᱸ ᱢᱟᱴᱷ ᱥᱮᱫ ᱪᱟᱞᱟᱭ ᱦᱳᱭᱳᱜ ᱟ ᱥᱮ᱾ ᱱᱟᱜᱠᱷᱟᱱ ᱟᱫᱚ ᱫᱟᱜ ᱞᱮᱠᱷᱟᱱ ᱜᱮ ᱟᱫᱚ ᱥᱮᱱ ᱵᱟᱝ ᱵᱩᱡᱷᱟᱹᱣ ᱟᱱᱤᱡᱼᱟ᱾ ᱦᱩ ᱱᱚᱛᱮ ᱢᱟᱛᱚ ᱮᱱᱚᱜ ᱠᱷᱮᱞ ᱵᱟᱲᱟ ᱫᱚ ᱦᱳᱭᱳᱜ ᱜᱮᱭᱟ ᱠᱟᱹᱴᱤᱡ ᱥᱚᱨᱤᱨ ᱪᱚᱨᱪᱟ ᱠᱚ᱾ ᱱᱟᱜᱠᱷᱟᱱ
ᱚᱻ᱾ ᱟᱨ ᱪᱮᱜ ᱵᱚᱞ ᱯᱮ ᱠᱷᱮᱞ ᱜᱮᱭᱟ ᱟᱯᱮ ᱚᱱᱛᱮ ᱫᱚ?
ᱱᱚᱣᱟ ᱯᱷᱩᱴᱵᱚᱞ᱾
ᱦᱳᱭ᱾ ᱟ ᱟᱞᱮᱥᱮᱫ ᱫᱚ ᱠᱟᱹᱴᱤᱡ ᱵᱚᱞ ᱞᱮ ᱠᱷᱮᱞ ᱜᱮᱭᱟ᱾ ᱯᱷᱩᱴᱵᱚᱞ ᱫᱚ ᱦᱟᱱᱮ ᱱᱚᱛᱮ ᱨᱮᱫᱚ ᱩᱱᱟᱹᱜ ᱪᱚᱞ ᱵᱟᱹᱱᱩᱜ ᱟᱹᱱᱤᱡ
ᱵᱮᱥᱤᱨ ᱵᱷᱟᱜᱽ ᱚᱱᱟ ᱯᱷᱩᱴᱵᱚᱞ ᱜᱮ ᱡᱷᱚᱛᱚ ᱟᱛᱳ ᱨᱮᱜᱮ᱾ ᱦᱩᱰᱤᱝ ᱵᱚᱞ ᱫᱚ ᱩᱱᱟᱹᱜ ᱵᱟᱠᱚ ᱠᱷᱮᱞᱟ ᱥᱮ᱾
ᱟᱫᱚ ᱱᱚᱛᱮ ᱫᱚ ᱯᱷᱩᱴᱵᱚᱞ ᱫᱚᱠᱚ ᱠᱷᱮᱞ ᱫᱚᱠᱚ ᱟᱫᱚ ᱠᱤᱱᱛᱩ ᱟᱞᱮ ᱱᱚᱛᱮ ᱫᱚ ᱚᱱᱠᱟ ᱢᱟᱴᱷ ᱰᱟᱺᱦᱤ ᱠᱚ ᱵᱟᱹᱱᱩᱜ ᱟᱹᱱᱤᱡ ᱵᱷᱟᱜᱮ ᱵᱷᱟᱜᱮ᱾ ᱱᱚᱛᱮ ᱫᱚ ᱢᱟ-ᱢᱟᱹᱴᱩᱭᱟᱹᱲ ᱫᱤᱥᱚᱢ ᱥᱮ᱾ ᱦᱮᱸ᱾ ᱟᱫᱚ ᱵᱟ ᱯᱷᱩᱴᱵᱚᱞ ᱢᱟ ᱵᱩᱴ ᱠᱚᱛᱮᱢ ᱠᱷᱮᱞᱟ, ᱟᱫᱚ ᱢᱟᱹᱴᱤᱭᱟᱹᱲ ᱦᱟᱥᱟ ᱨᱮᱢᱟ ᱵᱟᱢ ᱫᱟᱹᱲ ᱫᱟᱲᱮᱭᱟᱜᱼᱟ ᱥᱮ᱾
ᱦᱮᱸ ᱚᱱᱟ ᱢᱤᱫᱴᱟᱝ ᱡᱷᱟᱢᱮᱞᱟ ᱠᱟᱱᱟ ᱥᱮ᱾
ᱦᱮᱸ᱾
ᱪᱤᱴᱟᱹᱜ-ᱟ ᱫᱚᱢᱮ᱾
ᱦᱳᱭ ᱚᱱᱮ ᱫᱟᱜ ᱠᱚᱨᱮ ᱫᱚ ᱱᱚ-ᱚᱭ ᱱᱚᱝᱠᱟ ᱚᱥᱩᱵᱤᱫᱷᱟ ᱠᱚ ᱦᱩᱭᱩᱜ ᱟᱹᱱᱤᱡ᱾
ᱦᱮᱸ᱾
ᱟᱫᱚ ᱵᱟᱹᱫᱽ ᱠᱷᱮᱛ ᱥᱮᱫ ᱵᱤᱱ ᱪᱟᱞᱟᱣ ᱞᱮᱱᱟ ᱪᱟᱥ ᱠᱟᱹᱢᱤ ᱠᱚᱫᱚ ᱛᱤᱱᱟᱹᱜ ᱫᱷᱟᱹᱵᱤᱡ ᱠᱮᱫᱟ ᱯᱮ?
ᱪᱟᱥ ᱠᱟᱹᱢᱤ ᱠᱚᱫᱚ ᱱᱚᱜᱼᱚᱭ ᱨᱚᱦᱚᱭ ᱟᱨᱟᱢᱵᱣ ᱟᱠᱟᱱᱟ᱾ ᱯᱮ ᱯᱩᱱ ᱫᱤᱱ ᱠᱷᱟᱱᱜ ᱪᱟᱵᱟᱜᱼᱟ ᱟᱨᱠᱤ᱾ ᱵᱟᱹᱭᱜᱟᱹᱣ ᱫᱟᱜ ᱛᱚ ᱵᱟᱹᱭᱜᱟᱹᱣ ᱫᱟᱜ, ᱠᱤᱨᱤᱧ ᱫᱟᱜ ᱚᱱᱠᱟ ᱟᱨᱠᱤ᱾ ᱰᱟᱹᱦᱤ ᱧᱚᱜ ᱜᱮᱭᱟ ᱠᱷᱮᱛ ᱠᱚ᱾
ᱳ ᱟᱪᱪᱷᱟ ᱟᱯᱮ ᱚᱱᱛᱮ ᱫᱟᱜ ᱦᱚᱸ ᱯᱮ ᱠᱤᱨᱤᱧ ᱫᱟᱯᱮ᱾ ᱢᱟᱱᱮ ᱩᱱᱟᱹᱜ ᱫᱚ ᱵᱟᱭ ᱫᱟᱜᱽ ᱮᱫᱟ ᱥᱮ ᱪᱮᱫ ᱵᱟᱝ ᱫᱟᱜᱽ ᱠᱚ ᱵᱟᱝ ᱛᱤᱸᱜᱩᱱ ᱠᱟᱱᱟ?
ᱩᱱᱟᱹᱜ ᱫᱟᱜ ᱵᱚᱞᱛᱮ ᱜᱮᱞᱮ ᱚᱱᱟ ᱰᱟᱹᱦᱤᱨᱮ ᱠᱷᱮᱛ ᱩᱱᱟᱹᱜ ᱫᱟᱜ ᱩᱱᱟᱹᱜ ᱫᱟᱜ ᱵᱚᱞᱛᱮ ᱜᱮᱞᱮ ᱚᱱᱟ ᱰᱟᱺᱦᱤ ᱠᱚᱨᱮ ᱠᱷᱮᱛ ᱢᱮᱱᱟᱜᱼᱟ ᱥᱮ ᱟᱨ ᱢᱮᱥᱤᱱ ᱠᱚ ᱡᱚᱲᱟᱣ ᱦᱩᱭᱩᱜᱼᱟ ᱟᱨ ᱵᱟᱝᱠᱷᱟᱱ ᱫᱟᱜ ᱵᱟᱹᱭᱟᱜᱟᱣ ᱦᱩᱭᱩᱜᱼᱟ ᱚᱱᱠᱟ ᱠᱚ᱾
ᱟᱨ ᱡᱟᱦᱟᱸ ᱥᱳᱞ ᱠᱚᱨᱮᱜ ᱢᱮᱱᱟᱜᱼᱟ ᱚᱱᱟ ᱠᱚᱫᱚ ᱫᱟᱜ ᱪᱟᱯᱮᱭ ᱠᱟᱱᱟ ᱚᱱᱟ ᱠᱚ ᱵᱟᱝ ᱠᱚᱢ ᱞᱮᱠᱷᱟᱱ᱾
ᱦᱮᱸ ᱠᱟᱛᱷᱟ ᱠᱟᱱ ᱜᱮᱭᱟ᱾ ᱟᱞᱮ ᱫᱚ ᱟ ᱟᱯᱮ ᱢᱟ ᱨᱚᱦᱚᱭ ᱯᱮ ᱪᱟᱵᱟ ᱤᱫᱤ ᱜᱚᱫ ᱠᱮᱫᱟ᱾ ᱟᱞᱮ ᱢᱟ ᱱᱚᱜᱼᱚᱭ ᱨᱚᱦᱚᱭ ᱠᱚᱠᱚ ᱮᱛᱚᱦᱚᱵᱮᱫ ᱛᱟᱞᱮᱭᱟ᱾
ᱦᱮᱸᱜ-ᱮ᱾
ᱟᱨᱚ ᱦᱮᱸ ᱟᱨᱚ ᱠᱤᱪᱷᱩ ᱦᱚᱲ ᱢᱮᱱᱟᱜ ᱠᱚᱣᱟ ᱡᱟᱦᱟᱸᱭ ᱠᱚᱫᱚ ᱱᱤᱛᱚᱜ ᱦᱚᱸ ᱛᱚᱞᱟ ᱠᱚᱠᱚ ᱜᱤᱰᱤᱭᱮᱫ ᱜᱮᱭᱟ᱾
ᱱᱮᱛᱟᱨ ᱛᱚᱞᱟ ᱠᱚ ᱜᱤᱲᱤᱭᱮᱫᱟ ᱚᱱᱟ ᱫᱚ ᱚᱠᱟᱞ ᱞᱮᱠᱟ ᱵᱤᱱ ᱞᱟᱹᱭ ᱠᱮᱫᱟ᱾
ᱦᱮᱸ ᱦᱮᱸ ᱜᱚᱝᱠᱮ ᱟᱞᱮ ᱫᱚ ᱠᱟᱹᱴᱤᱡ ᱞᱮ ᱛᱟᱭᱱᱚᱢ ᱛᱟᱭᱱᱚᱢ ᱧᱚᱜ ᱠᱟᱱᱟ᱾
ᱚ ᱟᱪᱪᱷᱟ ᱟᱪᱪᱷᱟ ᱟᱹᱞᱤᱧ ᱥᱮᱫ ᱢᱟᱛᱚ ᱦᱟᱱᱮ ᱞᱟᱦᱟ ᱞᱟᱦᱟ ᱠᱚ ᱜᱤᱰᱤᱭᱟ, ᱛᱚᱞᱟ ᱠᱚᱫᱚ᱾
ᱚ᱾ ᱟᱸ ᱟᱞᱮ ᱫᱚ ᱱᱤᱭᱟᱹ ᱥᱤᱡᱤᱱ ᱫᱚ ᱟᱹᱰᱤ ᱞᱮ ᱛᱟᱭᱚᱢ ᱧᱚᱜ ᱠᱟᱱᱟ᱾ ᱜᱳᱴᱟ ᱜᱤᱧ ᱠᱩᱞᱤ ᱠᱮᱫ ᱠᱚᱣᱟ ᱡᱷᱚᱛᱚ ᱦᱚᱲ ᱜᱮ ᱮᱸ ᱟᱨ ᱨᱚᱦᱚᱭ ᱠᱟᱹᱢᱤ ᱠᱚᱫᱚ ᱠᱚ ᱥᱟᱹᱛ ᱤᱫᱤᱭᱮᱫ ᱛᱟᱠᱚᱣᱟ ᱠᱤᱱᱛᱩ ᱟᱞᱮ ᱫᱚ ᱱᱚᱜ-ᱚᱭ ᱱᱤᱛᱚᱜ ᱦᱚᱸ ᱛᱚᱞᱟ ᱠᱚ ᱜᱤᱲᱤᱭᱮᱜ ᱜᱮᱭᱟ᱾
ᱦᱮᱸ᱾ ᱟᱞᱮ ᱥᱮᱜ ᱢᱟᱛᱚ ᱚᱠᱚᱭ ᱛᱟᱲᱟᱛᱟᱹᱲᱤ ᱩᱱᱤ ᱢᱤᱜ ᱦᱚᱲ ᱡᱟᱦᱟᱸᱭ ᱛᱟᱲᱟᱛᱟᱹᱲᱤᱭ ᱟᱠᱟᱱᱟᱭ ᱩᱱᱤ ᱧᱮᱞᱛᱮ ᱟᱫᱚ ᱡᱷᱚᱛᱚ ᱠᱚ ᱨᱚᱦᱚᱭᱟ ᱚᱱᱠᱟ ᱵᱷᱟᱜ᱾
ᱟᱻ ᱟᱞᱮ ᱨᱮᱱ ᱫᱚ, ᱦᱮᱸ ᱢᱮᱱ ᱵᱤᱱᱼᱼ
ᱞᱟᱹᱭ ᱮᱫᱟᱞᱤᱧ ᱚᱱᱟ ᱡᱟᱦᱟᱸᱭ ᱦᱤᱥᱟᱹᱵ ᱢᱮ ᱟᱞᱮ ᱥᱮᱜ ᱫᱚ ᱚᱱᱠᱟ ᱢᱤᱜ ᱦᱚᱲᱮ ᱨᱚᱦᱚᱭ ᱠᱮᱫ ᱠᱷᱟᱱ ᱟᱫᱚ ᱠᱚ ᱞᱟᱹᱭᱟᱼᱼ ᱩᱱᱤᱭ ᱨᱚᱦᱚᱭ ᱠᱮᱜ ᱠᱷᱟᱱᱮ ᱪᱚ ᱨᱚᱦᱚᱭ ᱦᱩᱭᱩᱜᱼᱟ ᱟᱨᱦᱚᱸ᱾ ᱚᱠᱟ ᱵᱟᱵᱠᱷᱟᱱ ᱜᱷᱮᱨᱟ ᱱᱤᱭᱟ ᱛᱮ ᱚᱱᱠᱟ ᱡᱷᱚᱛᱚ ᱚᱱᱠᱟ ᱦᱮᱱᱟᱜ ᱠᱚᱣᱟ᱾
ᱟᱯᱮ ᱚᱱᱛᱮ ᱫᱚ ᱢᱤᱫᱴᱟᱝ ᱠᱚᱢᱯᱤᱴᱤᱥᱚᱱ ᱞᱟᱜᱟᱣ ᱢᱮᱱᱟᱜ ᱟᱠᱟᱫ ᱛᱟᱯᱮᱭᱟ ᱛᱟᱦᱞᱮ᱾
ᱦᱮᱸ ᱦᱮᱸ ᱚᱱᱠᱟ ᱚᱱᱠᱟ ᱜᱮ ᱵᱮᱱ ᱥᱟᱵ ᱫᱟᱲᱮᱭᱟᱜᱼᱟ ᱩᱱᱤ ᱨᱚᱦᱚᱭ ᱠᱮᱜᱼᱟ, ᱢᱟᱱᱮ ᱪᱚ ᱱᱤᱡᱮ ᱦᱚᱸ ᱚᱱᱠᱟ ᱨᱚᱦᱚᱭ ᱦᱩᱭᱩᱜᱼᱟ᱾
ᱦᱚᱭ, ᱟᱫᱚ ᱚᱱᱠᱟ ᱠᱟᱹᱢᱤ ᱠᱮᱫ ᱪᱚᱝ ᱵᱮᱴᱟᱨ ᱧᱚᱜᱚᱜᱼᱟ ᱦᱮᱸ ᱥᱮ ᱢᱟᱱᱮᱼᱼ ᱡᱚᱛᱚᱱᱟᱜ ᱜᱮ ᱟᱢᱟᱜ ᱠᱟᱹᱢᱤ ᱠᱚᱦᱚᱸ ᱞᱚᱜᱚᱱᱚᱜ ᱛᱟᱢᱟ᱾
ᱛᱟᱲᱟᱛᱟᱹᱲᱤ ᱦᱩᱭᱩᱜ-ᱟ ᱥᱮ ᱚᱱᱟ ᱠᱷᱟᱱ ᱫᱚ ᱟᱫᱚᱼᱼ ᱵᱟᱠᱷᱟᱱ ᱵᱚᱞᱮ ᱦᱟᱯᱮ ᱥᱮ ᱦᱩᱭᱩᱜ ᱜᱮᱭᱟ ᱱᱚᱝᱠᱟ᱾
ᱦᱚᱭ ᱢᱟᱱᱮ ᱩᱱᱟᱹᱜᱼᱼ ᱩᱱᱟᱹᱜ ᱤᱭᱟᱹ ᱤᱭᱟᱹ ᱛᱮᱦᱚᱸ ᱵᱟᱢ ᱦᱟᱛᱟᱣᱼᱟ, ᱤᱫᱤᱭᱟᱹ ᱢᱤᱫᱴᱟᱱ ᱠᱚᱢᱯᱤᱴᱤᱥᱮᱱ ᱵᱟᱝ ᱛᱟᱦᱮᱸᱱᱟ ᱩᱱᱟᱹᱜᱼᱼ
ᱦᱚᱸ ᱦᱚᱸ ᱦᱮᱸ ᱦᱩᱭᱩᱜ ᱜᱮᱭᱟ ᱛᱚ ᱥᱮ ᱱᱚᱝᱠᱟᱜ-ᱟ ᱥᱮ᱾
ᱟᱪᱪᱷᱟ᱾ ᱟᱫᱚ ᱜᱚᱝᱠᱮ ᱟᱯᱮ ᱚᱱᱛᱮ ᱫᱚ ᱛᱮᱦᱮᱱ ᱫᱚ ᱵᱟᱭ ᱫᱟᱜ ᱟᱠᱟᱫᱟ?
ᱛᱮᱦᱮᱧ ᱱᱚᱜᱼᱚᱭ ᱮᱱᱟᱝ ᱱᱚᱜ ᱫᱟᱜ ᱠᱮᱫᱟ ᱛᱤᱱᱴᱟ ᱥᱮᱫ ᱛᱮ ᱱᱤᱛᱚᱜ ᱠᱟᱹᱴᱤᱡ ᱡᱚᱨᱚᱭᱮᱫ ᱜᱮᱭᱟᱭ᱾
ᱚᱻ
ᱟᱵᱮᱱ ᱥᱮᱜ ᱫᱚ?
ᱟᱞᱮ ᱥᱮᱫ ᱫᱚ ᱱᱚᱜᱼᱚᱭ ᱡᱚᱨᱚᱞᱮᱫ ᱜᱮᱭᱟᱭ ᱥᱮᱛᱟᱜ ᱠᱷᱚᱱᱟᱜ ᱥᱮᱛᱟᱜ ᱠᱷᱚᱱᱟᱜ ᱟᱹᱰᱤ ᱜᱷᱟᱹᱲᱤᱡ ᱜᱮ ᱡᱚᱨᱚᱞᱮᱫᱟ ᱱᱚᱝᱠᱟ ᱫᱚᱥᱴᱟ ᱮᱜᱟᱨᱚᱴᱟ ᱫᱷᱟᱹᱵᱤᱡ᱾ ᱟᱫᱚ ᱱᱤᱛᱚᱜ ᱫᱚ ᱠᱟᱹᱴᱤᱡ ᱠᱚᱢ ᱧᱚᱜ ᱠᱟᱫᱟ ᱵᱚᱱᱫᱚ ᱦᱟᱛᱟᱲ ᱠᱟᱫᱟᱭ ᱱᱤᱛᱚᱜ ᱫᱚ᱾
ᱦᱩᱸ ᱟᱞᱮ ᱥᱮᱜ ᱦᱚᱸ ᱢᱟᱛᱚ ᱚᱱᱟ ᱮᱠ ᱫᱩᱴᱟ ᱥᱮᱫ ᱠᱷᱚᱱ ᱡᱩᱨ ᱧᱚᱜ ᱮ ᱫᱟᱜ ᱠᱮᱫᱟ ᱛᱤᱱᱴᱟ ᱫᱷᱟᱹᱵᱤᱡ ᱛᱟᱨᱯᱚᱨᱮ ᱱᱤᱛᱚᱜ ᱫᱚ ᱠᱚᱢ ᱧᱚᱜ ᱮ ᱫᱟᱜ ᱮᱫᱟ᱾ ᱜᱷᱩᱲᱟᱹ ᱜᱷᱩᱲᱟᱹ ᱧᱩᱨᱩᱜ ᱠᱟᱱᱟ ᱟᱨᱠᱤ ᱟᱨ ᱟᱹᱭᱩᱵ ᱥᱟᱶᱛᱮ ᱢᱚᱱᱮ ᱡᱩᱨ ᱜᱚᱫ ᱠᱟᱜᱼᱟ᱾
ᱦᱮᱸ ᱱᱮᱛᱟᱨ ᱫᱚ ᱡᱚ ᱢᱟᱱᱮ ᱡᱟᱹᱥᱛᱤ ᱡᱟᱹᱥᱛᱤ ᱦᱚᱸ ᱵᱟᱭ ᱫᱟᱜ ᱟᱠᱫᱟ᱾ ᱦᱟᱞᱠᱟ ᱦᱟᱞᱠᱟ ᱢᱤᱫᱷᱟᱣ ᱱᱤᱛᱚᱜ ᱮ ᱫᱟᱜ ᱠᱮᱫᱟ, ᱟᱨᱦᱚᱸ ᱵᱚᱱᱫᱚᱭᱮᱫᱟ ᱟᱨᱚ ᱟᱭᱩᱵ ᱮ ᱫᱟᱜᱟᱭ ᱦᱟᱸᱜ᱾
ᱦᱩᱸ ᱚᱱᱠᱟ ᱜᱮ ᱟᱹᱞᱤ ᱥᱮᱜ ᱦᱚᱸ ᱚᱱᱠᱟ ᱜᱮ ᱫᱟᱜ ᱮᱫᱟᱭ ᱟᱹᱵᱤᱱ ᱥᱮᱜ ᱦᱚᱸ ᱚᱱᱠᱟ ᱜᱮ ᱥᱮ ᱪᱮᱜ?
ᱦᱮᱸ ᱦᱮᱸ ᱚᱱᱠᱟ ᱜᱮ ᱫᱟᱜ ᱮᱫᱟᱭ᱾
ᱦᱚᱸ᱾
ᱟᱯᱮ ᱚᱱᱛᱮ ᱫᱚ ᱪᱮᱜᱠᱟ? ᱢᱟᱱᱮ ᱪᱮᱜ ᱫᱤᱥᱚᱢ ᱠᱟᱱ ᱛᱟᱯᱮᱭᱟ?
ᱟᱞᱮ ᱥᱮᱜ ᱫᱚ
ᱦᱚᱭ ᱵᱤᱨ ᱫᱤᱥᱚᱢ?
ᱦᱮᱸ ᱵᱮᱨ ᱫᱤᱥᱚᱢ ᱜᱮ᱾ ᱟᱯᱮ ᱥᱮᱜ ᱫᱚ?
ᱟᱞᱮ ᱥᱮᱜ ᱫᱚ ᱵᱤᱨ ᱫᱤᱥᱚᱢ ᱫᱚ ᱵᱟᱝ ᱟᱞᱮ ᱥᱮᱜ ᱫᱚ ᱵᱟᱹᱫᱽ ᱵᱟᱹᱭᱦᱟᱹᱲ ᱫᱤᱥᱚᱢ ᱜᱮ᱾
ᱚ ᱵᱤᱨ ᱫᱚ ᱵᱟᱹᱱᱩᱜ ᱛᱮ ᱥᱮ ᱪᱮᱜ?
ᱟᱹᱰᱤ ᱥᱟᱹᱜᱤᱧ ᱥᱟᱹᱜᱤᱧ ᱪᱟᱞᱟᱜ ᱦᱩᱭᱩᱜ ᱛᱟᱞᱮᱭᱟ᱾
ᱚ ᱟᱞᱮ ᱥᱮᱜ ᱢᱟ ᱫᱚ ᱚᱱᱟ ᱥᱩᱨ ᱥᱩᱨ ᱛᱮᱜᱮ᱾
ᱟᱻ ᱛᱟᱦᱞᱮ ᱵᱤᱨ ᱟᱯᱮ ᱥᱮᱫ ᱢᱟ ᱵᱤᱨ ᱢᱮᱱᱟᱜᱼᱟ, ᱱᱤᱦᱟᱹᱛ ᱛᱟᱦᱞᱮ ᱟᱹᱵᱤᱱ ᱴᱷᱮᱱ ᱢᱤᱫᱴᱮᱱ ᱠᱩᱠᱞᱤ ᱛᱟᱦᱮᱸᱱᱟᱼᱼ ᱱᱮ ᱵᱤᱨ ᱨᱮ ᱦᱚᱫ ᱫᱚ ᱢᱟᱱᱮ ᱪᱮᱜ ᱠᱟ ᱢᱤᱜᱴᱟᱝ ᱥᱩᱵᱤᱫᱟ ᱪᱮᱜ ᱠᱟ ᱛᱟᱦᱮᱱᱟ ᱵᱤᱨ ᱨᱮᱫᱚ?
ᱫᱮ ᱵᱤᱨ ᱱᱟᱜ ᱛᱚ ᱟᱹᱰᱤ ᱟᱭᱢᱟ ᱥᱩᱵᱤᱫᱟ ᱧᱟᱢᱚᱜᱼᱟ, ᱢᱮᱱ ᱠᱷᱟᱱ ᱱᱮᱛᱟᱨ ᱦᱚᱸ ᱯᱷᱨᱚ ᱡᱩᱜᱽ ᱠᱷᱮᱡ ᱠᱟᱱᱟ ᱥᱮ ᱵᱟᱠᱚ ᱟᱜᱩ ᱪᱚᱣᱟᱜ ᱠᱟᱱᱟ ᱦᱟᱱᱟ ᱱᱟ ᱠᱚ, ᱚᱱᱟ ᱢᱤᱜᱴᱟᱝ ᱡᱷᱟᱢᱮᱞᱟ᱾ ᱥᱟᱵᱢᱮ ᱟᱵᱤ-ᱟᱵᱤᱱ, ᱟᱵᱤ ᱥᱟᱵᱢᱮ ᱫᱚ ᱦᱚᱭ
ᱦᱳᱭ᱾
ᱜᱚ ᱥᱟᱵ ᱵᱤᱱᱟ ᱫᱟ ᱴᱟᱸᱜᱟ-ᱢᱟᱣᱟ ᱠᱚ ᱠᱷᱚᱭᱱᱤᱜᱼᱟ ᱥᱮ ᱚᱱᱟ ᱢᱮᱜᱴᱟᱝ ᱡᱷᱟᱢᱮᱞᱟ, ᱪᱮ ᱥᱟᱵ ᱢᱟᱱᱮ ᱜᱮ ᱛᱮ ᱫᱟᱹᱲ ᱦᱩᱭᱩᱜᱼᱟ ᱚᱝᱠᱟ᱾ ᱩᱸ ᱪᱮᱜ ᱥᱟᱦᱟᱱ ᱠᱚ ᱚᱝᱠᱟ ᱵᱟ- -ᱠᱚ ᱜᱩᱪᱚᱣᱟ, ᱥᱟᱠᱟᱢ, ᱥᱟᱠᱟᱢ ᱫᱚᱠᱚ ᱦᱮᱡ ᱪᱚᱣᱟ ᱟᱨᱠᱤ᱾
ᱦᱮᱸ, ᱟᱨ ᱥᱟᱠᱟᱢ ᱵᱟᱵᱚᱫ ᱛᱮ ᱱᱚᱝᱠᱟ ᱦᱟᱸ ᱢᱟᱱᱮ ᱥᱟᱦᱟᱱ ᱵᱟᱵᱚᱛ ᱯᱮᱸ ᱢᱟᱱᱮ ᱡᱚᱢ ᱡᱤᱱᱤᱥ ᱠᱚ ᱢᱟᱱᱮ ᱯᱷᱚᱞ, ᱯᱟᱠᱚᱞ ᱠᱚ ᱚᱝᱠᱟ ᱪᱮᱫ ᱠᱚ ᱢᱮᱱᱟᱜᱼᱟ ᱵᱤᱨ ᱨᱮᱫᱚ?
ᱯᱷᱚᱞ, ᱯᱟᱠᱚᱲ ᱫᱚ ᱟᱭᱢᱟ ᱜᱮ ᱦᱮᱱᱟᱜ ᱟᱛᱚ ᱟᱫᱚ ᱵᱤᱨ ᱛᱚ, ᱨᱤᱧ ᱛᱚ ᱩᱱᱟᱹᱜ ᱵᱤᱥᱤ ᱵᱟᱹᱞᱤᱧ ᱥᱮᱱ ᱵᱟᱲᱟᱜ ᱜᱮᱭᱟ ᱩᱱᱟᱹᱜ ᱫᱚ᱾ ᱮ ᱥᱮᱸᱫᱽᱨᱟ ᱠᱚᱨᱮ ᱡᱟ ᱪᱟᱞᱟᱣ ᱦᱩᱭᱱᱟ ᱵᱟᱠᱷᱟᱱ ᱟᱫᱚ ᱵᱟᱝ᱾
ᱦᱮᱸᱻᱧ ᱟᱸᱡᱚᱢ ᱜᱮᱭᱟ ᱛᱚ ᱵᱤᱨ ᱠᱚᱨᱮ ᱟᱹᱲᱤ ᱟᱭᱢᱟ ᱯᱷᱚᱞ, ᱯᱟᱠᱚᱲ ᱠᱚ ᱛᱟᱦᱮᱱ ᱜᱮᱸᱭᱟ᱾
ᱦᱩᱸ ᱯᱷᱚᱞ, ᱯᱟᱠᱟᱲ ᱫᱚ ᱢᱮᱱᱟᱜᱼᱟ᱾
ᱟᱫᱚ ᱚᱠᱚᱭ ᱵᱤ ᱫᱤᱥᱚᱢ ᱦᱚᱲ ᱠᱟᱱᱟ ᱠᱚ ᱩᱝᱠᱩ ᱫᱚ ᱢᱟᱱᱮ ᱟᱹᱲᱤ ᱥᱩᱵᱤᱫᱟ ᱠᱟᱹᱡ ᱪᱮ ᱟᱸ ᱵᱤ ᱥᱮᱫ ᱠᱚ ᱪᱟᱞᱟᱣ ᱜᱚᱫᱚᱜ ᱟᱠᱚ, ᱡᱟᱦᱟᱱᱟᱜ ᱠᱚᱸ ᱯᱷᱚᱞ, ᱯᱟᱠᱚᱲ ᱠᱚ ᱡᱚᱢ ᱟᱹᱜᱩᱭ ᱜᱮᱭᱟ, ᱛᱤᱭᱳᱜ ᱟᱹᱜᱩᱭᱟᱠᱚ,
ᱦᱚᱭ, ᱚᱱᱟ ᱫᱚ ᱴᱷᱤᱠ ᱠᱟᱛᱷᱟ ᱜᱮᱵᱤᱱ ᱞᱟᱹᱭ ᱠᱟᱫᱟ᱾
ᱦᱮᱸ, ᱟᱞᱮ ᱫᱚ ᱱᱚᱛᱮ ᱵᱟᱹᱫᱽ ᱵᱟᱹᱭᱦᱟᱹᱲ ᱫᱤᱥᱚᱱ ᱛᱚ ᱟᱞ ᱫᱚ᱾ ᱦᱚᱸ ᱚᱱᱟ ᱜᱮ ᱠᱩᱠᱞᱤ ᱛᱟᱦᱮᱸᱭᱮᱱᱟ ᱫᱤ ᱡᱟᱦᱟᱸ ᱛᱤᱥ ᱞᱳᱜ ᱜᱮᱞᱮ ᱪᱟᱞᱟ ᱵᱟᱲᱟᱜ ᱠᱟᱱᱟ ᱟᱯᱮ ᱚᱱᱛᱮ ᱟ ᱫᱚ ᱵᱤᱨ ᱠᱚᱨᱮ ᱫᱤ ᱱᱟ ᱱᱚᱝᱠᱟᱱ ᱯᱷᱚᱞ, ᱯᱟᱠᱚᱲ ᱠᱚ ᱛᱟᱦᱮᱱ, ᱱᱤ ᱛᱟᱞᱮ ᱵᱚᱞᱚ ᱵᱟᱲᱟᱜ ᱡᱚᱢ ᱞᱟᱹᱜᱤᱫ᱾
ᱦᱟᱸ, ᱦᱟᱸ᱾
ᱩᱸ᱾ ᱟᱸᱫᱚ ᱵᱤᱨ ᱨᱮᱢᱟ ᱯᱷᱚᱞ, ᱯᱟᱠᱚᱲ ᱵᱟᱵᱚᱛ ᱛᱮ ᱟᱨᱦᱚ ᱟᱹᱲᱤ ᱠᱤᱪᱷᱩ ᱧᱟᱢᱚᱜ ᱜᱮᱭᱟ᱾ ᱡᱟ ᱠᱮ ᱵᱚᱞᱮ ᱡᱟᱸᱦᱟ ᱠᱚ ᱞᱟᱹᱭᱟ ᱪᱤᱞᱤ ᱢᱤᱫ- -ᱴᱟᱝ ᱠᱚ ᱞᱟᱹᱭᱟ ᱧᱩᱛᱩᱢᱴᱟᱜ ᱟᱸ ᱦᱮᱸ, ᱦᱮᱸ ᱯᱩᱴ, ᱯᱩᱴᱠᱟᱹ
ᱦᱮᱸ-ᱦᱮᱸ, ᱩᱝᱠᱩ, ᱩᱝᱠᱩ ᱦᱚᱸᱠᱚ ᱧᱟᱢᱚᱜ ᱜᱮᱭᱟ ᱡᱷᱟᱸ ᱵᱤᱱ ᱞᱟᱹᱭᱫᱟ ᱚᱝᱠᱟ ᱩᱝᱠᱩ ᱦᱚᱸ, ᱚᱱᱟ ᱩᱫ ᱠᱚ, ᱚᱱᱟ ᱠᱚ ᱧᱟᱢᱚᱜ ᱜᱮᱭᱟ᱾ ᱯᱩᱴᱠᱟᱹ ᱢᱟᱛᱚᱱ ᱱᱮᱛᱟᱨ ᱜᱮᱛᱚ ᱠᱚ ᱡᱟᱱᱟᱢᱚᱜᱼᱟ ᱵᱮᱥᱤ᱾
ᱦᱮᱸ, ᱱᱮᱛᱟᱛ ᱠᱚ ᱡᱟᱱᱟᱢᱚᱜᱼᱟ ᱞᱟᱹᱭ ᱜᱮᱭᱟ ᱠᱚ ᱟᱫᱚ ᱟᱸ ᱦᱟᱞᱟᱝ ᱠᱚᱫᱚ ᱠᱚ ᱪᱟᱞᱟᱣ ᱵᱟᱲᱟᱜ ᱠᱟᱱᱟ ᱥᱮ ᱵᱟᱝ?
ᱚᱸᱻ ᱦᱟᱞᱟᱝ, ᱯᱷᱟᱞᱟᱝ ᱠᱚᱫᱚ ᱵᱟᱝ ᱵᱟ ᱦᱚᱲ ᱵᱟᱱᱩᱜ ᱠᱚᱣᱟ ᱥᱮ᱾ ᱥᱮ ᱠᱚᱢ ᱚᱲᱟᱜ ᱦᱚᱲ ᱠᱚ ᱠᱟᱢᱤ ᱠᱚ-ᱠᱚ ᱪᱟᱞᱟᱣ ᱠᱟᱱᱟ᱾
ᱦᱮᱸ, ᱟᱫᱚ ᱱᱮᱛᱟᱫᱽ ᱫᱚ ᱚᱱᱟ ᱠᱚᱫᱚ ᱟᱥᱛᱮ-ᱟᱥᱛᱮ ᱠᱚᱢ ᱫᱤᱜ ᱠᱟᱱ ᱞᱮᱠᱟᱹᱧ ᱧᱮᱞᱫᱤᱧ᱾ ᱤᱱᱛᱩ ᱞᱟᱦᱟ ᱛᱮᱫᱚ ᱩᱸ ᱤᱧᱦᱚᱸ ᱢᱟᱱᱮ ᱤᱧ ᱢᱟᱢᱩ ᱛᱟᱠᱚ ᱚᱲᱟᱜ ᱵᱤᱨ ᱫᱤᱥᱚᱢ ᱜᱮᱛᱚ᱾
ᱮᱸ᱾
ᱟᱫᱚ ᱚᱱᱛᱮᱹᱧ ᱪᱟᱞᱟᱜ ᱛᱟᱦᱮᱸᱜ, ᱚᱱᱛᱮ ᱨᱮᱜᱮ ᱵᱮᱥᱤᱧ ᱫᱩᱧ ᱛᱟᱦᱮᱱ ᱛᱟ ᱤᱧᱫᱚ, ᱟᱫᱚ ᱚᱱᱛᱮ ᱨᱮᱫᱚ ᱟᱸ ᱵᱮᱥᱤᱨ ᱵᱷᱟᱜᱽ ᱩᱱᱫᱤᱱ ᱯᱩᱴᱠᱟᱹ ᱠᱚ, ᱦᱟᱞᱟᱝ ᱠᱚ ᱛᱷᱮᱸᱜ, ᱱᱮᱛᱟ ᱱᱤᱭᱟᱹ ᱫᱷᱟᱹᱣᱤᱧ ᱪᱟᱞᱟᱶ ᱞᱟᱹᱜᱤᱫ᱾ ᱯᱩᱴᱠᱟᱹ ᱵᱟᱝ ᱠᱚ ᱦᱟᱞᱟᱝᱮᱜ ᱠᱚᱣᱟ᱾
ᱟᱫᱚ ᱩᱝᱠᱷᱩᱶ ᱟᱥᱛᱮ-ᱟᱥᱛᱮ ᱛᱮ ᱠᱚᱢ ᱪᱟᱞᱟᱜ ᱠᱟᱱᱟ ᱥᱮ᱾
ᱦᱮᱸ᱾ ᱟᱫᱚ ᱟᱝᱠᱩ ᱦᱟᱱᱮ ᱡᱟᱠᱮ ᱵᱚᱞᱮ ᱪᱮᱠᱟᱱ ᱦᱚᱲ ᱩᱱᱠᱩᱣᱟᱜ ᱪᱷᱟᱛᱤᱠ ᱦᱚᱲ ᱜᱮᱠᱚ ᱦᱤᱡᱩᱜ ᱠᱟᱱᱟ ᱠᱤᱪᱷᱩ ᱮᱸᱜ ᱦᱟᱞᱟᱝ ᱤᱫᱤᱭᱮᱫ ᱠᱚᱣᱟ ᱠᱚ ᱟᱠᱷᱨᱤᱧᱮᱜ ᱠᱚᱣᱟ ᱠᱚ᱾
ᱟᱹᱞᱤᱧ ᱥᱮᱫ ᱢᱟᱛᱚ ᱩᱱᱠᱩ ᱜᱮ ᱵᱤᱥᱤ ᱥᱟᱨᱟᱫᱤᱱ ᱵᱤᱱ ᱧᱟᱢ ᱠᱚᱣᱟ ᱦᱩᱸ ᱢᱤᱫ ᱫᱷᱟᱣ ᱥᱮᱱ ᱢᱟᱱᱮ ᱜᱮ ᱥᱮᱛᱟᱜ ᱦᱟᱠᱟᱱ ᱥᱮ ᱱᱚᱛᱮ ᱛᱤᱥ ᱠᱷᱚᱱ ᱵᱟᱭ ᱟᱭᱩᱵᱚᱜ ᱠᱟᱱᱟ ᱩᱱ ᱜᱷᱟᱹᱲᱤᱡ ᱠᱚ ᱟᱹᱪᱩᱨᱚᱜ-ᱟ᱾
ᱟᱨᱦᱚ ᱵᱤᱨ ᱨᱮᱫᱚ ᱱᱮᱛᱟᱨ ᱫᱚ ᱡᱟᱹᱥᱛᱤ ᱜᱤᱧ ᱧᱮᱞᱮᱜ ᱠᱚᱣᱟ ᱪᱷᱟᱹᱛᱤᱠ ᱦᱚᱲ᱾ ᱥᱟᱠᱟᱢ ᱦᱮᱴᱮᱡ ᱠᱚᱠᱚ ᱪᱟᱞᱟᱜ ᱠᱟᱱᱟ ᱟᱨ ᱥᱟᱠᱟᱢ ᱦᱮᱴᱮᱡ ᱠᱟᱛᱮᱫ ᱯᱟᱛᱞᱟ ᱠᱚ ᱛᱮᱭᱟᱨ ᱫᱟᱠᱚ᱾ ᱯᱟᱛᱲᱟ ᱵᱟᱝ ᱨᱮᱦᱚᱸ ᱥᱟᱠᱟᱢ ᱠᱚᱠᱚ ᱟᱠᱷᱨᱤᱧ ᱮᱫᱟ ᱠᱚ ᱚᱱᱟ ᱯᱚᱨᱚᱵᱽ ᱠᱚᱨᱮ ᱟᱵᱚᱣᱟᱜ ᱡᱟᱦᱟᱸ ᱯᱚᱨᱚᱵᱽ ᱠᱚᱨᱮ
ᱦᱩᱸ ᱦᱩᱸ ᱥᱟᱱᱛᱟᱲ ᱦᱚᱲ ᱫᱚ ᱟᱫᱚ ᱟᱥᱛᱮ ᱟᱥᱛᱮ ᱛᱮᱠᱚ ᱠᱚᱢᱪᱟᱜ ᱠᱟᱱᱟ ᱥᱮ ᱦᱮᱡ ᱦᱮᱡ ᱛᱚ ᱦᱟᱞᱟᱝ ᱠᱚ ᱚᱱᱟ ᱠᱚ ᱵᱟᱠᱚ ᱥᱮᱱ ᱵᱟᱲᱟᱜ ᱠᱟᱱᱟ ᱥᱮ ᱩᱱᱠᱩ ᱜᱮ ᱟᱫᱚ ᱠᱚ ᱪᱟᱜ ᱠᱟᱱᱟ᱾
ᱦᱳᱭ ᱵᱟᱝᱠᱷᱟᱱ ᱫᱚ ᱩᱱᱫᱤᱱ ᱫᱚ ᱟᱵᱚᱣᱟ ᱱᱤᱡᱮ ᱛᱮᱫ ᱛᱮᱜᱮ ᱵᱚᱱ ᱪᱟᱞᱟᱣ ᱜᱚᱫᱛᱮ ᱥᱟᱠᱟᱢ ᱠᱚ᱾ ᱠᱚᱵᱚᱱ ᱦᱮ ᱦᱮᱡ ᱟᱹᱜᱩ ᱠᱮᱭᱟ ᱱᱮᱛᱟᱨ ᱫᱚ ᱟ ᱩᱱᱠᱩ ᱪᱷᱟᱹᱛᱤᱠ ᱦᱚᱲ ᱠᱚ ᱦᱮᱡ ᱟᱹᱜᱩᱭᱫᱟᱠᱚ ᱟᱵᱚ ᱫᱚᱵᱚᱱ ᱦᱟᱛᱟᱣᱫᱟ ᱩᱱᱠᱩ ᱴᱷᱮᱜ ᱠᱷᱚᱱᱟᱜ
ᱦᱩᱸ
ᱟᱫᱚ ᱱᱮᱛᱟᱨ ᱫᱚ ᱚᱱᱮ ᱚᱱᱟ ᱚᱝᱠᱟᱜᱮ ᱠᱟᱹᱢᱤ ᱠᱚ ᱟᱹᱰᱤ ᱵᱮᱥᱛᱚ ᱨᱮᱠᱚ ᱛᱟᱦᱮᱱ ᱠᱟᱱᱟ᱾
ᱦᱩᱸ ᱡᱚᱛᱚ ᱦᱚᱲᱟᱜ ᱱᱮᱛᱟᱨ ᱠᱟᱹᱢᱤ ᱫᱤᱱ ᱦᱮᱡ ᱠᱟᱱᱟ ᱥᱮ ᱚᱠᱚᱭ ᱦᱚᱸ ᱩᱱᱟᱹᱜ ᱵᱟᱠᱚ ᱢᱚᱱᱮᱭᱟᱜ ᱠᱟᱱᱟ ᱡᱮ ᱪᱟᱞᱟ ᱦᱩᱭᱩᱜ-ᱟ ᱠᱟᱹᱴᱤᱡ
ᱮᱹᱭ ᱡᱚᱠᱷᱚᱱ ᱥᱩᱨ ᱨᱮᱠᱚ ᱟᱹᱜᱩᱭ ᱫᱟᱠᱚ ᱚᱸᱰᱮ ᱠᱷᱚᱱᱟᱜ ᱠᱚ ᱦᱟᱛᱟᱣ᱾
ᱦᱚᱸ ᱟᱫᱚ ᱞᱟᱹᱭᱫᱟᱠᱚ ᱥᱮᱛᱳ ᱛᱳ ᱚᱲᱟᱜ ᱥᱩᱨ ᱨᱮ ᱧᱟᱢᱚᱜ ᱠᱟᱱᱟ ᱪᱮᱫᱟᱜ ᱟᱫᱚ ᱪᱟᱞᱟᱣ ᱦᱩᱭᱩᱜᱼᱟ᱾ ᱚᱝᱠᱟᱜ ᱠᱟᱱᱟ ᱠᱚ ᱱᱮᱛᱟᱨ ᱫᱚ ᱵᱤᱥᱤᱨ ᱵᱷᱟᱜᱽ
ᱟᱨᱦᱚᱸ ᱟᱫᱚ ᱩᱱᱫᱤᱱ ᱢᱟ ᱟᱨᱦᱚ ᱦᱚ ᱱᱤᱭᱟᱹ ᱠᱚᱴᱟ ᱫᱤᱱ ᱢᱟᱱᱮ ᱛᱤᱱᱟᱹᱜ ᱦᱩᱭᱱᱟ᱾ ᱯᱮ ᱯᱩᱱ ᱪᱟᱸᱫᱳ ᱞᱟᱦᱟᱨᱮ ᱮᱸᱜ ᱟᱞᱮ ᱥᱟᱭᱤᱰ ᱮᱸ ᱨᱮᱱᱟᱜ ᱵᱤᱨ ᱨᱮ ᱦᱟᱹᱛᱤ ᱠᱚᱠᱚ ᱦᱮᱡ ᱞᱮᱱᱟ ᱟᱯᱮ ᱚᱱᱛᱮ ᱫᱚᱠᱚ ᱪᱟᱞᱟᱜ ᱜᱮᱭᱟ ᱥᱮ ᱵᱟᱝᱟ᱾
ᱦᱩᱸ ᱱᱚᱛᱮ ᱦᱚᱸᱛᱚ ᱦᱟᱹᱛᱤ ᱜᱮ ᱫᱤᱱ ᱠᱚ ᱪᱟᱞᱟ ᱵᱟᱲᱟᱜ-ᱟ ᱥᱮᱫᱤᱱ ᱚᱱᱟ᱾ ᱠᱩᱲᱤ ᱛᱟᱨᱤᱠᱷ ᱦᱤᱞᱳᱜ ᱚᱱᱟ ᱟᱛᱳᱭ ᱵᱚᱞᱚ ᱞᱮᱱᱟ ᱢᱮᱫᱴᱟᱝ ᱟᱛᱳ ᱨᱮ ᱟᱨᱠᱤ ᱩᱱ ᱵᱮᱸᱜᱮᱫ ᱛᱟᱦᱮᱸ ᱦᱩᱭ ᱞᱮᱱᱟ ᱵᱤᱥᱥᱚᱠᱟᱯ ᱧᱮᱞ ᱦᱩᱭᱩᱜ ᱠᱟᱱ ᱛᱟᱦᱮᱸ ᱯᱷᱟᱭᱱᱮᱞ ᱩᱱ ᱦᱤᱞᱳᱜ ᱵᱚᱞᱚ ᱞᱮᱱᱟᱭ ᱩᱱᱤ ᱧᱮᱞ ᱵᱟᱲᱟ ᱦᱩᱭ ᱮᱱᱟ᱾ ᱚᱱᱟ ᱞᱟᱦᱟ ᱫᱚᱦᱟᱜ ᱦᱚᱸ ᱚᱱᱠᱟ ᱜᱮ ᱯᱟᱞ ᱠᱚ ᱦᱮᱡᱽ ᱞᱮᱱᱟ ᱚᱱᱠᱟ ᱟᱴᱷᱮᱨᱚ ᱩᱱᱤᱥ ᱴᱤ
ᱦᱮᱸᱻ ᱟᱫᱚ ᱵᱤᱨ ᱫᱤᱥᱚᱢ ᱫᱚ ᱚᱱᱟ ᱠᱚᱜᱮ ᱵᱚᱛᱚᱨ ᱟᱱ ᱫᱚ
ᱩᱸ ᱵᱤᱨ ᱫᱤᱥᱚᱢ ᱠᱚ ᱦᱟᱹᱛᱤ ᱜᱮ ᱵᱚᱛᱚᱨ ᱵᱮᱥᱤᱨ ᱵᱷᱟᱜ ᱫᱚ
ᱦᱮᱸ ᱦᱟᱹᱛᱤ ᱟᱞᱮ ᱟᱞᱮ ᱥᱮᱫ ᱫᱚ ᱡᱟᱹᱥᱛᱤ ᱫᱚ ᱦᱟᱹᱛᱤ ᱫᱚ ᱵᱟᱝ ᱠᱚ ᱦᱤᱡᱩᱜ ᱜᱮᱭᱟ ᱚᱱᱟ᱾ ᱟᱞᱮ ᱠᱷᱚᱱᱟᱜ ᱥᱟᱛ ᱠᱤᱞᱳ ᱢᱤᱴᱟᱨ ᱥᱟᱺᱜᱤᱧ ᱡᱷᱟᱹᱞ ᱨᱮ ᱢᱤᱫ ᱴᱟᱝ ᱵᱤᱨ ᱢᱮᱱᱟᱜᱼᱟ᱾ ᱟᱨ ᱟᱞᱮ ᱱᱚᱛᱮ ᱦᱟᱱᱟ ᱫᱷᱟᱨᱮ ᱦᱟᱱᱟ ᱟᱹᱛᱩ ᱦᱟᱱᱟ ᱢᱩᱪᱟᱹᱫ ᱦᱟᱱᱟ ᱫᱷᱟᱨᱮ ᱥᱮᱫ ᱨᱮ ᱢᱤᱫᱴᱟᱝ ᱯᱟᱲ ᱢᱮᱱᱟᱜ ᱱᱤᱭᱟᱹ ᱚᱱᱛᱮ ᱨᱮ ᱚᱸ ᱦᱟᱹᱛᱤ ᱠᱚ ᱦᱤᱡᱩᱜ ᱜᱮᱭᱟ᱾
ᱚᱸ ᱟᱞᱮ ᱥᱮᱫ ᱢᱟᱛᱚ ᱱᱚᱝᱠᱟ ᱛᱮ ᱜᱮ ᱛᱟᱠᱚ ᱛᱚ ᱢᱮᱱ ᱨᱳᱰ
ᱟᱸ
ᱦᱮᱡ ᱞᱮᱠᱷᱟᱱ ᱠᱚ ᱟᱫᱮ ᱱᱚᱝᱠᱟ ᱛᱮ ᱜᱮ ᱛᱚ ᱠᱚ ᱯᱟᱨᱚᱢᱚᱜᱼᱟ ᱟᱛᱳ ᱞᱮᱠᱟ ᱛᱮ ᱜᱮ
ᱦᱮᱸ ᱟᱯᱮ ᱚᱱᱛᱮ ᱫᱚ ᱤᱭᱟᱹ ᱟᱹᱥᱩᱞ ᱦᱟᱹᱛᱤ ᱠᱚᱫᱚ ᱵᱟᱝ ᱠᱚ ᱤᱫᱤ ᱠᱚᱜᱮᱭᱟ᱾
ᱵᱟᱝ ᱵᱟᱝ ᱩᱱᱠᱩ ᱵᱤᱨ ᱦᱟᱹᱛᱤ ᱜᱮ ᱵᱤᱥᱤ ᱠᱚ ᱦᱤᱡᱩᱜᱼᱟ ᱯᱟᱞᱼᱯᱟᱞ ᱯᱟᱞ ᱚᱱᱠᱟ ᱵᱟᱨᱭᱟ ᱢᱤᱫ ᱴᱟᱝ
ᱦᱮᱸ ᱱᱮᱛᱟᱨ ᱫᱚ ᱦᱟᱹᱛᱤ ᱠᱚᱦᱚᱸ ᱵᱟᱠᱚ ᱟᱹᱥᱩᱞᱮᱫ ᱠᱚᱣᱟ ᱢᱚᱱᱮ ᱦᱩᱭᱩᱜ ᱠᱟᱱᱟ ᱩᱱᱫᱤᱱ ᱫᱚ ᱡᱟᱦᱟᱸ ᱠᱩ ᱟᱸ ᱢᱮ ᱴᱟᱝ ᱵᱟᱨᱭᱟ ᱠᱚ ᱟᱹᱜᱩ ᱵᱟᱲᱟ ᱠᱚ ᱛᱟᱦᱮᱸᱫ ᱟᱞᱮ ᱱᱚᱛᱮ ᱱᱮᱛᱟᱨ ᱢᱟ ᱟᱹᱰᱤ ᱫᱤᱱ ᱠᱷᱚᱱᱟᱜ ᱦᱩᱭ ᱱᱟ ᱟᱹᱣᱨᱤ ᱠᱚ ᱟᱹᱜᱩ ᱠᱚᱣᱟ᱾
ᱦᱩ ᱱᱚᱛᱮ ᱚᱱᱠᱟ ᱜᱮ ᱚᱱᱠᱟ ᱟᱹᱥᱩᱞ ᱦᱟᱛᱤ ᱠᱚ ᱟᱫᱚ ᱵᱚᱱᱫᱚ ᱪᱟᱜ ᱠᱟᱱᱟ ᱥᱮ ᱟᱥᱛᱮ ᱟᱥᱛᱮᱼᱼ
ᱮᱸ ᱦᱮᱸ, ᱩᱱᱠᱩ ᱟᱼ ᱡᱟᱠᱮ ᱵᱚᱞᱮ, ᱱᱮᱛᱟᱨ ᱢᱟ, ᱵᱟᱝᱠᱚ ᱤᱭᱟᱹ, ᱪᱚᱭᱮᱫ ᱠᱚᱣᱟ ᱠᱚ, ᱩᱱᱠᱩ ᱢᱟ
ᱦᱚᱸᱻ ᱾
ᱡᱚᱛᱚ ᱵᱤᱨ ᱨᱮᱠᱚ, ᱟᱲᱟᱝ, ᱟᱲᱟᱜ ᱜᱤᱲᱤᱭᱮᱫ ᱠᱚᱣᱟ ᱠᱚ,
ᱦᱩᱸᱻ ᱾
ᱦᱮᱸᱻ ᱾